ᱦᱟᱞᱳ,
ᱦᱮᱸ ᱡᱚᱦᱟᱨ ᱜᱮ,
ᱦᱳᱭ ᱡᱚᱦᱟᱨ ᱜᱮ ᱜᱚᱝᱠᱮ᱾
ᱚᱸ ᱟᱨ ᱪᱮᱜ ᱞᱮᱠᱟ ᱦᱮᱱᱟᱜ ᱵᱮᱱᱟ ᱟᱹᱵᱤᱱ ᱫᱚ ᱛᱟᱦᱚᱞᱮ?
ᱦᱳᱭ ᱜᱚᱝᱠᱮ ᱱᱤᱛᱚᱜ ᱫᱚ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱤᱧᱟᱹ᱾
ᱚ ᱟᱹᱰᱤ ᱱᱟᱯᱟᱭ ᱜᱮ ᱛᱟᱦᱚᱞᱮ᱾
ᱜᱚᱝᱠᱮ ᱦᱳᱭ ᱜᱚᱝᱠᱮ ᱡᱚᱢ ᱵᱟᱨᱟ ᱠᱚᱫᱚ ᱦᱩᱭ ᱠᱟᱱᱟ᱾
ᱚ
ᱟᱫᱚ ᱜᱚᱝᱠᱮ ᱟᱵᱮᱱ ᱜᱮ ᱚᱠᱟᱞᱮᱠᱟ?
ᱦᱮᱸ ᱟᱹᱞᱤᱧ ᱦᱚᱸ ᱵᱮᱥ ᱵᱟᱲᱟ ᱜᱮ ᱦᱮᱱᱟᱜ ᱞᱤᱧᱟᱹ ᱪᱟᱸᱫᱚ ᱵᱚᱸᱜᱟᱣᱟᱜ ᱫᱟᱭᱟᱛᱮ᱾
ᱟᱪᱪᱷᱟ ᱛᱟᱦᱚᱞᱮ ᱜᱚᱝᱠᱮ ᱡᱚᱢ ᱵᱟᱲᱟ ᱠᱚᱫᱚ ᱦᱩᱭ ᱥᱟᱹᱛ ᱱᱟ ᱥᱮ ᱵᱟᱝ?
ᱦᱮᱸ ᱡᱚᱢ ᱵᱟᱲᱟ ᱫᱚ ᱟᱹᱞᱤᱧ ᱦᱚᱸ ᱦᱚᱸᱜᱼᱚᱭ ᱱᱤᱛᱚᱜ ᱜᱮ ᱦᱩᱭ ᱦᱩᱭᱮᱱ ᱛᱟᱹᱞᱤᱧᱟ ᱡᱚᱢ ᱵᱟᱲᱟ ᱫᱚ ᱟᱹᱞᱤᱧ ᱦᱚᱸ, ᱠᱚᱢᱯᱞᱤᱴ ᱠᱟᱜ ᱟᱞᱤᱧ ᱱᱤᱛᱚᱜ ᱫᱚ᱾
ᱟᱪᱪᱷᱟ, ᱛᱟᱦᱚᱞᱮ ᱜᱚᱝᱠᱮ ᱪᱮᱫ ᱠᱚ ᱩᱛᱩ ᱦᱩᱭᱱᱟ ᱛᱮᱦᱮᱧ ᱫᱚ?
ᱩᱛᱩ ᱫᱚ ᱦᱩᱭ ᱞᱮᱱᱟ ᱟᱸ ᱢᱤᱜᱴᱟᱝ ᱫᱚ ᱤᱞᱤᱥᱟ ᱠᱩ ᱨᱮᱱᱟᱜ ᱢᱤᱜᱴᱟᱝ ᱡᱷᱳᱞ᱾ ᱟᱨ ᱢᱤᱜᱴᱟᱝ ᱫᱚᱻ ᱪᱟᱹᱴᱱᱤ ᱦᱩᱭ ᱞᱮᱱᱟ ᱟᱨ ᱢᱤᱜᱴᱟᱝ ᱫᱚ ᱢᱤᱜᱴᱟᱝ ᱥᱚᱵᱽᱡᱤ ᱛᱚᱨᱠᱟᱨᱤ ᱦᱩᱭ ᱞᱮᱱᱟ ᱟᱨᱻ ᱚᱱᱚᱠᱟᱜᱮ ᱟᱭᱢᱟ ᱠᱚ ᱛᱟᱦᱮᱸ ᱠᱟᱱᱟ ᱡᱤᱱᱤᱥ ᱠᱚ᱾ ᱟᱨ ᱱᱤᱛ ᱛᱮᱫᱚ ᱩᱱᱟᱹᱜ ᱴᱟᱜ ᱵᱟᱹᱞᱤᱧ ᱵᱷᱟᱵᱤᱛ ᱫᱟᱲᱮᱭᱟᱜ ᱠᱟᱱᱟ ᱪᱮᱪᱷᱤᱛ ᱛᱟᱦᱮᱸ ᱠᱟᱱᱟ ᱵᱩᱡᱷᱟᱹᱣ ᱠᱮᱜᱼᱟ ᱵᱮᱱ ᱥᱮ᱾
ᱛᱟᱦᱚᱞᱮ ᱟᱯᱮ ᱫᱚ ᱟᱹᱰᱤ ᱡᱟᱹᱥᱛᱤ ᱜᱮ ᱩᱛᱩ ᱫᱟᱠᱟ ᱠᱚᱫᱚ ᱢᱟᱱᱮ ᱩᱛᱩᱭ ᱜᱮᱭᱟᱯᱮ ᱡᱟᱹᱥᱛᱤ ᱩᱛᱩ ᱛᱮᱜᱮ ᱫᱟᱠᱟ ᱠᱚᱯᱮ ᱡᱚᱢ ᱜᱮᱭᱟ ᱥᱮ ᱪᱮᱜ?
ᱵᱟᱝ ᱜᱚᱝᱠᱮ ᱚᱱᱠᱟ ᱫᱚ ᱠᱟᱛᱷᱟ ᱵᱟᱝᱟ ᱟᱫᱚ ᱛᱮᱦᱮᱧ ᱫᱚ ᱯᱮᱲᱟ ᱠᱚᱠᱚ ᱦᱮᱡᱮ ᱠᱟᱱᱟ ᱛᱚ ᱛᱚ ᱚᱱᱟ ᱠᱷᱟᱹᱛᱤᱨ ᱮᱸᱻ ᱦᱚᱸᱜᱼᱚ ᱱᱚᱝᱠᱟ ᱩᱛᱩ ᱥᱮ ᱡᱚᱢ ᱵᱟᱲᱟ ᱦᱩᱭᱩᱜ ᱠᱟᱱᱟ᱾
ᱟᱹᱰᱤ ᱱᱟᱯᱟᱭ ᱜᱮ ᱚᱱᱟ ᱦᱚᱸ ᱯᱮᱲᱟ ᱠᱚᱫᱚ ᱟᱹᱰᱤ ᱩᱱᱟᱹᱜ ᱵᱮᱥ ᱴᱷᱤᱠ ᱛᱮᱜᱮ ᱫᱟᱨᱟᱢ ᱠᱚ ᱦᱩᱭᱩᱜᱼᱟ ᱥᱮ ᱚᱱᱠᱟᱞᱮᱠᱟ ᱜᱮ ᱠᱷᱟᱹᱛᱤᱨ ᱠᱚ ᱦᱩᱭᱩᱜᱼᱟ ᱵᱟᱝ ᱥᱮ᱾
ᱦᱮᱸ ᱦᱮᱸ ᱦᱮᱸ ᱦᱮᱸ᱾
ᱦᱳᱭ ᱜᱚᱢᱠᱮ ᱢᱮᱱᱫᱟᱞᱤᱧ ᱱᱚᱛᱮ ᱫᱚ ᱠᱟᱹᱴᱤᱜ ᱦᱚᱭᱮᱜ ᱠᱟᱱᱟᱭ ᱡᱟᱹᱥᱛᱤ ᱜᱮ᱾ ᱟᱫᱚ ᱨᱚᱨ ᱠᱚ ᱵᱮᱥ ᱴᱷᱤᱠ ᱟᱸᱡᱚᱢᱚᱜ ᱠᱟᱱ ᱜᱮᱭᱟ ᱥᱮ?
ᱦᱮᱸ ᱦᱮᱸ ᱟᱸᱵᱤᱱᱟᱜ ᱨᱚᱲ ᱠᱚᱫᱚ ᱟᱹᱰᱤ ᱯᱷᱟᱨᱪᱟ ᱥᱟᱺᱦᱤᱡ ᱜᱮ ᱟᱸᱡᱚᱢᱚᱜ ᱠᱟᱱᱟ᱾ ᱟᱹᱞᱤᱧᱟᱜ ᱫᱚ ᱪᱮᱜ ᱞᱮᱠᱟ ᱟᱸᱡᱚᱢᱚᱜ ᱠᱟᱱᱟ ᱯᱷᱟᱨ ᱪᱟ ᱥᱟᱺᱦᱤᱡ ᱟᱸᱡᱚᱢᱚᱜ ᱠᱟᱱᱟ ᱛᱚ
ᱦᱳᱭ ᱜᱚᱝᱠᱮ ᱟᱵᱮᱱᱟᱜ ᱦᱚᱸ ᱟᱹᱰᱤ ᱯᱩᱥᱴᱟᱹᱣ ᱥᱟᱺᱦᱤᱡ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ᱾
ᱟᱪᱪᱷᱟ ᱛᱟᱦᱚᱞᱮ ᱜᱚᱝᱠᱮ ᱢᱟᱥᱮ ᱞᱟᱹᱭᱵᱤᱱ ᱟᱞᱟᱝ ᱫᱚ ᱪᱮᱜ ᱤᱫᱤ ᱠᱟᱛᱮ ᱞᱟᱝ ᱨᱚᱯᱚᱨᱟ ᱱᱤᱛᱚᱜ ᱞᱮᱠᱟ ᱛᱮᱫᱚ?
ᱮᱸ ᱚᱱᱚᱝᱠᱟ ᱡᱩᱫᱤ ᱟᱭᱢᱟ ᱦᱮᱱᱟᱜᱼᱟ ᱟᱭᱢᱟ ᱟᱭᱢᱟ ᱡᱤᱱᱤᱥ ᱚᱠᱟᱞᱮ ᱨᱚᱯᱚᱲ ᱞᱮᱠᱷᱟᱱ ᱵᱷᱟᱹᱜᱤᱜᱼᱟ᱾ ᱦᱮᱸ ᱱᱚᱝᱠᱟ ᱤᱡᱤᱞᱤᱭᱟᱹ ᱡᱩᱫᱤ ᱡᱟᱦᱟᱸ ᱨᱟᱱ ᱢᱩᱨᱜᱟᱹᱱ ᱡᱟᱦᱟᱸ ᱥᱤᱚᱠᱲ ᱵᱟᱠᱚᱲ ᱦᱮᱱᱟᱜ-ᱟ ᱱᱚᱝᱠᱟ ᱡᱩᱫᱤ ᱞᱤ ᱜᱟᱞ ᱜᱟᱯᱟᱞᱢᱟᱨᱟᱣ ᱦᱩᱭᱩᱜ-ᱟ ᱪᱮᱜ ᱞᱮᱠᱟ ᱦᱩᱭᱩᱜ-ᱟ᱾
ᱦᱳᱭ ᱜᱚᱝᱠᱮ ᱚᱱᱟ ᱦᱚᱸ ᱟᱹᱰᱤ ᱱᱟᱯᱟᱭ ᱜᱮ ᱦᱩᱭᱩᱜᱼᱟ᱾ ᱥᱮ ᱟᱹᱰᱤᱜᱟᱱ ᱚᱱᱠᱟᱱᱟᱜ ᱡᱤᱱᱤᱥ ᱠᱚ ᱟᱹᱵᱤᱱ ᱴᱷᱮᱱ ᱠᱷᱚᱱ ᱦᱚᱸᱞᱤᱧ ᱵᱟᱰᱟᱭ ᱧᱟᱢᱟ᱾
ᱦᱮᱸ᱾
ᱦᱳᱭ ᱛᱟᱦᱚᱞᱮ ᱜᱚᱝᱠᱮ ᱢᱟ ᱛᱷᱟᱞᱮ ᱞᱟᱹᱭ ᱵᱤᱱ ᱟᱹᱵᱤᱱ ᱜᱮ ᱯᱳᱭᱞᱳ ᱛᱮ, ᱡᱮ ᱟᱯᱮ ᱥᱮᱱ ᱫᱚ ᱟ ᱨᱟᱱ ᱢᱩᱨᱜᱟᱹᱱ ᱚᱝᱠᱟ ᱨᱟᱱ ᱨᱮᱦᱮᱫ ᱠᱚᱨᱮᱱᱟᱜ ᱤᱭᱟᱹ ᱵᱮᱵᱚᱦᱟᱨ ᱚᱠᱟᱞᱮᱠᱟ?
ᱟᱫᱚ ᱵᱮᱵᱚᱦᱟᱨ ᱫᱚ ᱜᱚᱝᱠᱮ ᱮᱸᱜ ᱢᱮᱱᱟᱜ ᱫᱚ ᱢᱮᱱᱟᱜᱼᱟ ᱟᱫᱚ ᱞᱟᱦᱟ ᱞᱮᱠᱟ ᱫᱚ ᱩᱱᱟᱹᱜ ᱵᱟᱹᱱᱩᱜᱼᱟ ᱱᱮᱛᱟᱨ ᱫᱚ ᱟᱫᱚ ᱫᱟᱠ ᱛᱟᱨᱠᱚ ᱟᱸ ᱢᱮᱱᱟᱜ ᱠᱚᱣᱟ ᱛᱚ ᱚᱱᱠᱟ ᱞᱮᱠᱟᱛᱮ ᱡᱟᱦᱟᱸ ᱡᱳᱲᱤ ᱴᱚᱴᱠᱟ ᱠᱚ ᱞᱟᱹᱭ ᱜᱮᱭᱟ ᱠᱚ ᱟᱞᱮ ᱱᱚᱛ ᱱᱚᱛᱮ ᱫᱚ ᱠᱤᱱᱛᱩ ᱟᱹᱞᱤᱧ ᱫᱚ ᱵᱟᱹᱞᱤᱧ ᱞᱟᱹᱭ ᱜᱮᱭᱟ ᱠᱟᱹᱴᱤᱡ ᱚᱱᱟᱦᱚᱸ ᱢᱮᱰᱤᱥᱤᱱᱮᱞ ᱢᱤᱴᱟᱝ ᱡᱤᱱᱤ ᱡᱤᱱᱤᱥ ᱠᱟᱱ ᱜᱮᱭᱟ ᱦᱮᱸ ᱥᱮ ᱵᱟᱝ ᱚᱱᱟ ᱡᱟᱦᱟᱸᱴᱟᱜ ᱵᱚᱱ ᱞᱟᱹᱭᱼᱟ ᱟᱵᱚ ᱡᱟᱦᱟᱸ ᱟᱸᱜ, ᱥᱤᱠᱚᱲ ᱵᱟᱠᱚᱲ ᱵᱚᱱ ᱞᱟᱹᱭᱼᱟ ᱚᱱᱟ ᱦᱚᱸ ᱢᱮᱰᱤᱥᱮᱱᱟᱞ ᱯᱞᱮᱱᱴ ᱠᱟᱱᱟ᱾ ᱚᱸᱰᱮ ᱠᱷᱚᱱᱟᱜ ᱜᱮ ᱨᱟᱱ ᱫᱚ ᱮᱠᱪᱩᱭᱮᱞᱤ ᱦᱩᱭᱩᱜ ᱜᱮᱭᱟ ᱦᱮᱸ ᱥᱮ᱾
ᱦᱳᱭ
ᱛᱚ ᱚᱱᱠᱟ ᱞᱮᱠᱟ ᱟ ᱥᱮᱫ ᱛᱮᱫᱚ ᱟᱞᱮ ᱚᱱᱛᱮ ᱫᱚ ᱟᱭᱢᱟ ᱜᱮ ᱦᱮᱱᱟᱜᱼᱟ ᱱᱚᱝᱠᱟ ᱱᱟᱹ ᱫᱟᱨᱮ ᱠᱚ ᱢᱮᱱᱟᱜᱼᱟ ᱨᱟᱱ ᱫᱟᱨᱮ᱾ ᱡᱮᱢᱚᱱ ᱡᱩᱫᱤ ᱵᱤᱱ ᱞᱟᱹᱭᱟ ᱪᱮᱫ ᱞᱮᱠᱟ ᱛᱟᱦᱚᱞᱮ ᱦᱚᱸᱜᱼᱚᱭ ᱡᱟᱦᱟᱸ ᱩᱸ ᱟᱸ ᱥᱤᱝ ᱠᱚᱱᱟ ᱫᱟᱨᱮ ᱵᱮᱱ ᱟᱸᱡᱚᱢ ᱟᱠᱟᱜᱼᱟ ᱥᱤᱝᱠᱚᱱᱟ?
ᱦᱳᱭ ᱜᱚᱝᱠᱮ ᱟᱸᱡᱚᱢ ᱫᱚ ᱦᱩᱭ ᱠᱟᱱᱟ ᱢᱮᱱᱠᱷᱟᱱ ᱧᱮᱞ ᱫᱚ ᱦᱟᱸᱜ ᱚᱱᱠᱟ ᱞᱮᱠᱟ ᱫᱚ ᱵᱟᱝ ᱦᱩᱭᱠᱟᱱᱟ᱾
ᱚᱸ ᱟᱫᱚ ᱜᱚᱝᱠᱮ ᱱᱚᱣᱟ ᱡᱟᱦᱟᱸ ᱥᱤᱝᱠᱚᱱᱟ ᱫᱟᱨᱮ ᱢᱮᱱᱟᱜᱼᱟ, ᱥᱤᱝᱠᱚᱱᱟ ᱫᱟᱨᱮ ᱠᱷᱚᱱᱟᱜ ᱜᱮ ᱟᱫᱚ ᱠᱩᱭᱱᱟᱭᱤᱱ ᱵᱚᱞᱮ ᱢᱤᱴᱴᱟᱝ ᱟᱸ ᱢᱮᱰᱤᱥᱮᱱᱟᱞ ᱢᱤᱴᱟᱝ ᱧᱟᱢᱚᱜᱼᱟ᱾ ᱢᱟᱱᱮ ᱢᱤᱫ ᱴᱟᱸ ᱚᱱᱮ ᱥᱤᱝᱠᱳᱱᱟ ᱫᱟᱨᱮ ᱡᱟᱦᱟᱸ ᱦᱮᱱᱟᱜᱼᱟ ᱚᱸᱰᱮ ᱠᱷᱚᱱᱟᱜ ᱜᱮ ᱧᱟᱢᱚᱜ ᱚ ᱟ ᱚᱱᱟ ᱫᱟᱨᱮ ᱠᱷᱚᱱᱟᱜ ᱜᱮ ᱟᱫᱚ ᱚᱱᱟ ᱫᱚ ᱟᱵᱚᱣᱟᱜ ᱢᱟᱱᱮ ᱵᱤᱵᱤᱱᱱᱚ ᱡᱟᱦᱟᱸ ᱥᱚᱨᱤᱨ ᱠᱷᱟᱨᱟᱯ ᱠᱤ ᱵᱟᱝᱢᱟ ᱡᱟᱦᱟᱸ ᱵᱚᱱ ᱞᱟᱹᱭᱟ ᱦᱚᱲᱢᱚ ᱠᱚ ᱡᱚᱠᱷᱚᱱ ᱵᱟᱹᱲᱤᱡᱚᱜᱼᱟ ᱛᱚᱠᱷᱚᱱ ᱫᱚ ᱚᱱᱟ ᱠᱷᱮᱛᱨᱮ ᱫᱚ ᱱᱚᱣᱟ ᱠᱚᱫᱚ ᱠᱟᱹᱢᱤ ᱞᱟᱜᱟᱜᱼᱟ ᱵᱩᱡᱷᱟᱹᱣ ᱠᱮᱜᱼᱟ ᱵᱮᱱ ᱥᱮ᱾
ᱦᱳᱭ ᱡᱟᱞᱠ ᱵᱩᱡᱷᱟᱹᱣ ᱫᱚᱞᱤᱧ ᱵᱩᱡᱷᱟᱹᱣ ᱠᱮᱫ ᱜᱮ, ᱟᱹᱰᱤ ᱱᱟᱯᱟᱭ ᱢᱤᱫᱴᱮᱱ ᱨᱟᱱ ᱢᱩᱨᱜᱟᱹᱱ ᱨᱮᱱᱟᱜ ᱠᱟᱛᱷᱟ ᱵᱮᱱ ᱞᱟᱹᱭ ᱟᱸᱡᱚᱢᱟᱜ ᱞᱤᱧᱟᱹ᱾
ᱦᱮᱸ ᱟᱫᱚ ᱜᱚᱝᱠᱮ ᱛᱷᱟᱞᱮ ᱟᱯᱮ ᱚᱱ ᱛᱮ ᱱᱚᱝᱠᱟ ᱦᱮᱱᱟᱜᱼᱟ ᱥᱮ ᱵᱟᱝᱼᱟ ᱱᱚᱝᱠᱟ ᱨᱟᱱ ᱢᱩᱨᱜᱟᱹᱱ ᱫᱟᱨᱮ ᱠᱚ?
ᱜᱚᱝᱠᱮ ᱚᱝᱠᱟ ᱧᱮᱞ ᱞᱮᱠᱷᱟᱱ ᱫᱚ ᱟᱞᱮ ᱫᱚ ᱵᱤᱨ ᱵᱩᱨᱩ ᱫᱤᱥᱚᱢ ᱠᱟᱱ ᱛᱟᱞᱮ ᱜᱮᱭᱟ᱾
ᱟᱪᱪᱷᱟ
ᱛᱚ ᱨᱟᱱ ᱢᱩᱨᱜᱟᱹᱱ ᱨᱮᱱᱟᱜ ᱡᱟᱦᱟᱸ ᱵᱮᱵᱦᱟᱨ ᱚᱱᱟ ᱠᱚᱫᱚ ᱟᱹᱰᱤ ᱡᱟᱹᱥᱛᱤ ᱜᱮ ᱧᱮᱞᱚᱜᱚᱜ ᱜᱮᱭᱟ ᱟᱞᱮ ᱟᱛ ᱚᱲᱟᱜ ᱟᱹᱛᱩ ᱠᱚᱨᱮᱜ ᱫᱚ, ᱟᱫᱚ ᱡᱟᱦᱟᱸᱭ ᱠᱚᱠᱚ ᱵᱟᱲᱟᱭᱟ ᱚᱱᱠᱟᱱ ᱯᱟᱹᱨᱩᱠᱷᱤᱭᱟᱹ ᱦᱚᱲ ᱠᱚ ᱩᱱᱠᱩ ᱠᱚᱫᱚ ᱚᱱᱟ ᱠᱚᱫᱚ ᱯᱟᱸᱡᱟ ᱧᱟᱢ ᱠᱟᱛᱮᱜ ᱠᱚ ᱟᱹᱜᱩᱭ ᱜᱮᱭᱟ᱾
ᱟᱪᱪᱷᱟ
ᱦᱚᱸ ᱜᱚᱝᱠᱮ ᱢᱮᱱᱫᱟᱞᱤᱧ ᱠᱟᱹᱴᱤᱡ ᱵᱮᱠᱜᱨᱟᱣᱩᱱᱰ ᱨᱮ ᱟᱹᱰᱤ ᱮᱴᱟᱜ ᱨᱚᱠᱚᱢ ᱜᱮ ᱨᱚᱲ ᱟᱸᱡᱚᱢᱚᱜ ᱠᱟᱱᱟ᱾ ᱥᱟᱰᱮ ᱠᱟᱱᱟ
ᱦᱤᱛᱚᱜ ᱫᱚ ᱴᱷᱤᱠ ᱴᱷᱟᱠ ᱟᱸᱡᱚᱢᱚᱜ ᱠᱟᱱᱟ ᱥᱮ ᱵᱟᱝ?
ᱜᱚᱝᱠᱮ ᱟᱸᱡᱚᱢ ᱫᱚ ᱟᱸᱡᱚᱢᱚᱜ ᱠᱟᱱᱟ ᱢᱮᱱᱠᱷᱟᱱ ᱡᱟᱦᱟᱸ ᱛᱟᱭᱚᱢ ᱨᱮ ᱥᱟᱰᱮ
ᱦᱟᱛᱟᱲᱵᱤᱱ ᱟᱹᱞᱤᱧ ᱱᱤᱛᱚᱜ ᱫᱚ ᱤᱫᱤ ᱞᱤᱜᱤ ᱞᱤᱧ ᱱᱤᱛᱚᱜ ᱴᱷᱤᱠ ᱴᱷᱟᱠ ᱟᱸᱡᱚᱢᱚᱜ ᱠᱟᱱᱟ?
ᱦᱳᱭ ᱜᱚᱝᱠᱮ, ᱱᱤᱛᱚᱜ ᱫᱚ ᱟᱸᱡᱚᱢᱚᱜ ᱠᱟᱱ ᱜᱮᱭᱟ ᱵᱮᱥ ᱛᱮᱜᱮ ᱾
ᱟᱪᱪᱷᱟ᱾
ᱟᱪᱪᱷᱟ ᱛᱟᱦᱚᱞᱮ ᱜᱚᱝᱠᱮ, ᱚᱱᱮ ᱪᱮᱫ ᱞᱤᱧ ᱞᱟᱹᱭᱮᱫ ᱠᱟᱱ ᱛᱟᱦᱮᱱ, ᱡᱮ ᱡᱟᱦᱟᱸᱭ ᱯᱟᱹᱨᱩᱠᱷᱤᱭᱟᱹ ᱦᱚᱨ ᱠᱚ ᱾
ᱦᱮᱸ᱾
ᱥᱮ ᱦᱟᱨᱟᱢ ᱠᱚ ᱩᱱᱠᱩ ᱠᱚᱫᱚ ᱚᱱᱟ ᱠᱚᱫᱚ ᱵᱮᱥᱴᱷᱤᱠ ᱠᱚ ᱪᱤᱱᱦᱟᱹᱯ ᱟᱠᱟᱫ ᱜᱮᱭᱟ ᱾ ᱚᱱᱟ ᱞᱮᱠ ᱠᱟᱨ ᱨᱮ ᱩᱱᱠᱩ ᱠᱚᱫᱚ ᱟᱹᱰᱤ ᱱᱟᱯᱟᱭ ᱜᱮ ᱵᱮᱵᱚᱦᱟᱨ ᱠᱚ ᱵᱟᱲᱟᱭ ᱜᱮᱭᱟ ᱥᱮ ᱟᱹᱛᱩ ᱚᱲᱟᱜ ᱠᱚᱨᱮᱱ ᱫᱚ ᱠᱟᱹᱴᱤᱡ ᱠᱚ ᱮᱢᱟ ᱠᱚᱣᱟ ᱾ ᱠᱚᱜᱮᱭᱟ ᱱᱟᱯᱟᱭ ᱛᱮᱜᱮ ᱾
ᱦᱮᱸ ᱦᱮᱸ ᱾
ᱟᱫᱚ ᱛᱟᱦᱚᱞᱮ ᱜᱚᱝᱠᱮ, ᱟᱵᱤᱱ ᱡᱟᱦᱟᱸ ᱵᱤᱱ ᱞᱟᱹᱭ ᱠᱮᱜ-ᱟ ᱡᱮ ᱨᱟᱱ ᱢᱩᱨᱜᱟᱹᱱ ᱾ ᱥᱮ ᱚᱝᱠᱟ ᱨᱟᱱ ᱨᱮᱦᱮᱫ ᱠᱚ ᱾ ᱚᱱᱟ ᱵᱮᱜᱚᱨ ᱠᱚᱫᱚ ᱟᱨ ᱚᱠᱟ ᱠᱚ ᱢᱮᱱᱟᱜ ᱟᱠᱟᱜ ᱥᱮ ᱡᱟᱦᱟᱱᱟᱜ ᱛᱚ ᱦᱚᱨᱢᱚ ᱦᱟᱥᱩ ᱠᱚᱨᱮ ᱱᱟᱯᱟᱭ ᱛᱮ ᱞᱟᱜᱟᱣ ᱞᱮᱠᱷᱟᱱ ᱥᱮ ᱡᱚᱢ ᱵᱟᱨᱟ ᱞᱮᱠᱷᱟᱱ ᱱᱟᱯᱟᱭᱚᱜ-ᱟ?
ᱢᱟᱱᱮ ᱞᱟᱹᱭ ᱦᱚᱪᱚᱭ ᱫᱟᱵᱮᱱ ᱡᱮ, ᱦᱚᱲᱢᱚ ᱴᱚᱲᱢᱚ ᱡᱩᱫᱤ ᱦᱟᱹᱥᱩᱣᱟ ᱱᱚᱝᱠᱟ ᱛᱟᱦᱚᱞᱮ ᱪᱮᱫ ᱞᱮᱠᱟᱱ ᱨᱟᱱ ᱢᱩᱨᱜᱳᱱ ᱥᱮ ᱵᱤᱢᱟᱨ ᱡᱟᱦᱟᱸ ᱞᱟᱹᱭ ᱠᱮᱜ-ᱟ ᱵᱤᱱ, ᱮ ᱡᱟᱦᱟᱸ ᱟᱨᱚ ᱪᱮᱫ ᱪᱚ ᱟᱭᱢᱟ ᱟᱭᱢᱟ ᱡᱤᱱᱤᱥ ᱠᱚ ᱮᱢ ᱞᱮᱠᱷᱟᱱ ᱜᱮ ᱱᱟᱯᱟᱭᱚᱜ-ᱟ, ᱦᱮᱸ ᱪᱮ ᱵᱟᱝ?
ᱦᱳᱭ ᱾
ᱦᱮᱸ ᱟᱨ ᱚᱝᱠᱟ ᱫᱟᱨᱮ ᱢᱟ ᱟᱹᱞᱤᱧᱟᱜ ᱚᱱ ᱚᱱᱠᱟ ᱱᱤᱭᱟᱹ ᱢᱩᱦᱩᱨᱛᱚ ᱨᱮ ᱢᱮᱱᱟᱜ-ᱟ ᱯᱟᱞᱮᱫ ᱟᱫᱚ ᱱᱚᱝᱠᱟ ᱫᱚ ᱢᱚᱱᱮ ᱫᱚ ᱵᱟᱭ ᱦᱤᱡᱩᱜ ᱠᱟᱱᱟ ᱪᱮᱫ ᱞᱮᱠᱟᱱ ᱫᱟᱨᱮ ᱠᱚ ᱦᱮᱱᱟᱜ-ᱟ ᱾ ᱡᱟᱦᱟᱸ ᱨᱮᱱᱟᱜ ᱥᱤᱠᱚᱲ ᱵᱟᱠᱚᱲ ᱮ ᱞᱟᱜᱟᱣ ᱞᱮᱠᱷᱟᱱ ᱚᱱᱠᱟ ᱫᱚ ᱚ ᱵᱮᱥᱚᱜ-ᱟ ᱾
ᱟᱪᱪᱷᱟ ᱾
ᱚᱱᱠᱟ ᱫᱚ ᱵᱷᱟᱵᱤᱛ ᱛᱮ ᱵᱟᱞᱤᱧ ᱧᱟᱢᱮᱫᱟ, ᱟᱵᱤᱱ ᱡᱩᱫᱤ ᱚᱱᱠᱟ ᱠᱤᱪᱷᱩ ᱵᱤᱱ ᱵᱟᱲᱟᱭᱟ ᱛᱟᱦᱚᱞᱮ ᱞᱟᱹᱭ ᱞᱮᱠ ᱠᱷᱟᱱ ᱵᱤᱱ ᱵᱮᱥ ᱠᱚᱜ-ᱟ ᱾
ᱵᱟᱝᱟ ᱜᱚᱝᱠᱮ ᱵᱟᱲᱟᱭ ᱫᱚ ᱟᱞᱤᱧ ᱦᱚᱸ ᱵᱟᱝ ᱜᱮᱞᱤᱧ ᱵᱟᱲᱟᱭᱟ, ᱟᱫᱚ ᱱᱟᱜ ᱠᱷᱟᱱ ᱦᱟᱨᱟᱢ ᱠᱚᱴᱷᱮᱱ, ᱦᱟᱨᱟᱢ ᱫᱩᱨᱩᱢ ᱠᱚᱴᱷᱮᱱ ᱟᱸᱡᱚᱢ ᱵᱟᱲᱟ ᱦᱳᱭ ᱠᱟᱱ ᱜᱮᱭᱟ ᱾
ᱟᱪᱪᱷᱟ ᱾
ᱟᱫᱚ ᱛᱟᱦᱚᱞᱮ ᱜᱚᱝᱠᱮ ᱟᱨᱚ ᱞᱤᱧ ᱠᱩᱞᱤ ᱞᱮᱵᱤᱱ ᱜᱤ᱾
ᱦᱩᱸ ᱾
ᱡᱮ ᱵᱟᱝᱢᱟ ᱟᱵᱤᱱ ᱫᱚ, ᱨᱟᱱ ᱨᱮᱦᱮᱫ ᱠᱚᱜᱮ ᱚᱡᱷᱟ ᱱᱚᱝᱠᱟᱱᱟᱜ ᱨᱟᱱ ᱨᱮᱦᱮᱫ ᱠᱚ ᱡᱟᱦᱟᱸ ᱚᱱᱟ ᱠᱚᱡ ᱵᱮᱱ ᱠᱩᱥᱤᱭᱟᱜ ᱜᱮᱭᱟ ᱥᱮ, ᱰᱟᱠᱛᱟᱨ ᱠᱚᱴᱷᱮᱱ ᱥᱮᱱ ᱠᱟᱛᱮᱫ ᱜᱮ ᱚᱱᱟ ᱨᱟᱱ ᱜᱮᱵᱮᱱ ᱠᱩᱥᱤᱭᱟᱜ ᱜᱮᱭᱟ?
ᱟᱫᱚ ᱜᱚᱝᱠᱮ ᱟᱞᱤᱧ ᱫᱚ ᱵᱟᱱᱟᱨ ᱜᱮᱞᱤᱧ ᱠᱩᱥᱤᱭᱟᱜ ᱜᱮ ᱧᱮᱞ ᱵᱤᱱ ᱟᱫᱚ ᱱᱚᱜ-ᱚ ᱱᱚᱝᱠᱟ ᱞᱮᱠᱟ ᱛᱮᱞᱤᱧ ᱞᱟᱹᱭ ᱫᱟ ᱨᱟᱱ ᱨᱮᱦᱮᱫ ᱡᱟᱦᱟᱸ ᱢᱮᱱᱟᱜ-ᱟ, ᱚᱸᱰᱮ ᱠᱷᱚᱱᱟᱜ ᱜᱮᱛᱚ ᱡᱟᱦᱟᱸ ᱨᱟᱱ ᱫᱚ ᱦᱩᱭᱩᱜ ᱠᱟᱱᱟ ᱾ ᱚᱱᱟ ᱠᱚᱜᱮ ᱵᱚᱱ ᱡᱚᱢᱮᱫᱟ ᱛᱚ, ᱢᱮᱱ ᱠᱟᱛᱷᱟ ᱫᱚ ᱦᱩᱭᱩᱜ ᱠᱟᱱᱟ ᱡᱩᱫᱤ ᱨᱟᱱ ᱨᱮᱦᱮᱫ ᱪᱤᱱᱦᱟᱹᱣ ᱵᱤᱱ ᱵᱟᱲᱟᱭᱟ ᱥᱮ ᱚᱠᱟ ᱟ ᱵᱤᱢᱟᱨ ᱨᱮ ᱞᱟᱜᱟᱣ ᱦᱩᱭᱩᱜ-ᱟ ᱚᱠᱟ ᱨᱟᱱ ᱵᱟ ᱚᱠᱟ ᱨᱮᱦᱮᱫ᱾ ᱦᱮᱸᱥᱮ, ᱛᱟᱦᱚᱞᱮ ᱫᱚ ᱵᱮᱥ ᱜᱮᱭᱟ ᱚᱱᱠᱟ ᱢᱟᱱᱮ ᱚᱝᱠᱟ ᱫᱤᱠ ᱫᱤᱭᱮ ᱫᱚ ᱛᱟᱦᱚᱞᱮ ᱱᱚᱣᱟ ᱜᱮᱞᱤᱧ ᱟᱞᱤᱧ ᱞᱤᱧ ᱠᱩᱥᱤᱭᱟᱜ-ᱟ ᱾ ᱟᱨ ᱟᱨᱚ ᱢᱤᱫᱴᱟᱝ ᱫᱤᱠ ᱫᱤᱭᱮ ᱡᱮᱢᱚᱱ ᱞᱟᱹᱭ ᱠᱮᱜ-ᱟ ᱞᱤᱧ ᱟᱞᱤᱧ ᱵᱟᱱᱟᱨ ᱜᱮᱞᱤᱧ ᱠᱩᱥᱤᱭᱟᱜ-ᱟ, ᱡᱮᱢᱚᱱ ᱡᱟᱦᱟᱸ ᱰᱟᱠᱛᱟᱨ ᱦᱮᱸ ᱥᱮ ᱵᱟᱝ, ᱡᱟᱦᱟᱸ ᱠᱚ ᱦᱮᱱᱟᱜ-ᱟ ᱾ ᱩᱱᱠᱩ ᱦᱚᱸ ᱩᱱᱠᱩ ᱴᱷᱮᱱ ᱦᱚᱸ ᱟᱰᱤ ᱟᱭᱢᱟ ᱟᱭᱢᱟ ᱱᱮᱛᱟᱨ ᱢᱟ ᱨᱳᱜᱽ ᱵᱮᱫᱷᱤ ᱠᱚ ᱦᱩᱭᱩᱜ ᱠᱟᱱᱟ ᱟᱵᱚᱣᱟᱜ ᱦᱚᱲᱢᱚ ᱨᱮ ᱛᱚ ᱟᱭᱢᱟ ᱟᱭᱢᱟ ᱡᱟᱦᱟᱸ ᱨᱳᱜᱽ ᱵᱮᱫᱷᱤ ᱠᱚ ᱚᱱᱟ ᱨᱮᱱᱟᱜ ᱡᱟᱦᱟᱸ ᱡᱟᱦᱟᱸ ᱨᱟᱱ ᱠᱚ ᱢᱮᱱᱟᱜ-ᱟ ᱚᱱᱟᱢᱟ ᱡᱷᱚᱛᱚ ᱨᱟᱱ ᱛᱚ ᱥᱚᱵᱽ ᱥᱚᱢᱚᱭ ᱢᱚᱱᱮ ᱫᱚᱦᱚ ᱥᱚᱢᱵᱷᱚᱵᱽ ᱵᱟᱝᱟ, ᱡᱩᱫᱤ ᱚᱝᱠᱟ ᱠᱷᱮᱛᱨᱮ ᱨᱮᱫᱚ ᱚᱱᱟ ᱠᱚᱨᱮ ᱦᱚᱸ ᱪᱟᱞᱟᱣ ᱵᱟᱲᱟ ᱦᱩᱭᱩᱜ ᱜᱮᱭᱟ ᱟᱨ ᱪᱮᱫ ᱾ ᱚᱱᱠᱟ ᱢᱟᱱᱮ ᱰᱟᱠᱛᱟᱨ ᱴᱷᱮᱱ ᱪᱟᱞᱟᱣ ᱵᱟᱲᱟ ᱦᱩᱭᱩᱜ ᱜᱮᱭᱟ ᱾ ᱚᱱᱠᱟ ᱦᱤᱸᱥᱟᱹᱵᱽ ᱛᱮᱫᱚ ᱟᱹᱞᱤᱧ ᱫᱚ ᱵᱟᱱᱟᱨ ᱜᱮᱞᱤᱧ ᱠᱩᱥᱤᱭᱟᱜ-ᱟ ᱮ ᱵᱩᱡᱷᱟᱹᱣ ᱠᱮᱜᱼᱟ ᱵᱤᱱ ᱥᱮ ᱾
ᱟᱪᱪᱷᱟ ᱟᱹᱰᱤ ᱱᱟᱯᱟᱭ ᱜᱮ ᱢᱤᱫᱴᱮᱱ ᱦᱩᱫᱤᱥ ᱛᱟᱵᱮᱱ ᱥᱮ ᱟᱵᱤᱱᱟᱜ ᱢᱚᱱᱮᱨᱮ ᱡᱟᱦᱟᱸ ᱢᱤᱫᱴᱮᱱ ᱯᱟᱹᱛᱭᱟᱹᱣ ᱢᱮᱱᱟᱜ ᱟᱠᱟᱜ-ᱟ ᱱᱚᱣᱟ ᱨᱟᱱ ᱢᱚ ᱨᱮᱦᱮᱫ ᱠᱚ ᱤᱫᱤ ᱠᱟᱛᱮᱜ ᱛᱚᱵᱮ ᱟᱹᱰᱤ ᱱᱟᱯᱟᱭ ᱜᱮ ᱢᱤᱫᱴᱮᱱ ᱟᱴᱠᱟ ᱨᱮᱱᱟ ᱟᱫᱚ ᱛᱟᱦᱚᱞᱮ ᱜᱚᱢᱠᱮ ᱟᱯᱮ ᱫᱚ ᱦᱳᱢᱤᱭᱳᱯᱮᱛᱷᱤ ᱟᱨ ᱮᱞᱳᱯᱮ ᱛᱷᱤ ᱵᱟᱱᱟᱨ ᱨᱚᱠᱚᱢᱟᱜ ᱨᱟᱱ ᱠᱚᱜᱮ ᱟᱯᱮ ᱥᱩᱨ ᱠᱚᱨᱮ ᱫᱚ ᱧᱟᱯᱟᱢ ᱜᱮᱭᱟ ᱥᱮ
ᱦᱮᱸ ᱦᱮᱸ ᱵᱟᱱᱟᱨ ᱜᱮ ᱧᱟᱯᱟᱢ ᱜᱮᱭᱟ ᱦᱳᱢᱤᱭᱳᱯᱮᱛᱷᱤ ᱮᱞᱳᱯᱮᱛᱷᱤ ᱵᱟᱱᱟᱨ ᱜᱮ ᱧᱟᱯᱟᱢ ᱜᱮᱭᱟ ᱾
ᱟᱫᱚ ᱜᱚᱝᱠᱮ ᱛᱟᱦᱚᱞᱮ ᱚᱠᱟᱴᱟᱜ ᱵᱮᱥᱤ ᱪᱷᱚᱞᱚᱱ ᱫᱚ ᱢᱮᱱᱟᱜ ᱟᱠᱟᱜ ᱛᱟᱯᱮᱭᱟ ᱟᱹᱛᱩ ᱚᱲᱟᱜ ᱠᱚᱨᱮ ᱫᱚ?
ᱩᱸᱻ ᱟᱞᱮ ᱱᱚᱱᱛᱮ ᱫᱚ ᱵᱮᱥᱤᱨ ᱵᱷᱟᱜᱽ ᱜᱮ ᱮᱞᱳᱯᱮᱛᱷᱤᱠ ᱡᱟᱦᱟᱸ ᱠᱚ ᱞᱟᱹᱭᱟᱜ ᱠᱟᱱᱟ ᱚᱱᱟ ᱮᱞᱳᱯᱮᱛᱷᱤᱠ ᱜᱮ ᱪᱚᱞᱚᱱ ᱫᱚ ᱵᱮᱥᱤ ᱦᱮᱱᱟᱜᱼᱟ ᱾ ᱦᱳᱢᱤᱭᱚᱯᱮᱛᱷᱤᱠ ᱨᱮᱱᱟᱜ ᱫᱚ ᱠᱟᱹᱴᱤᱡ ᱠᱚᱢ ᱤᱫᱤᱭ ᱠᱟᱱᱟ ᱞᱟᱦᱟ ᱛᱮᱫᱚ ᱛᱟᱦᱮᱸ ᱠᱟᱱ ᱜᱮᱭᱟ ᱾ ᱟᱨ ᱟᱯᱮ ᱚᱱᱛᱮ ᱛᱟᱦᱚᱞᱮ ᱜᱚᱝᱠᱮ
ᱦᱳᱭ ᱜᱚᱝᱠᱮ ᱟᱞᱮ ᱱᱚᱛᱮ ᱫᱚ ᱧᱮᱞ ᱞᱮᱠᱷᱟᱱ ᱫᱚ ᱦᱩᱰᱤᱧ ᱧᱩᱣᱟᱜ ᱡᱟᱦᱟᱸ ᱠᱚ ᱟᱡᱟᱨ ᱠᱚ ᱦᱩᱭᱩᱜ ᱜᱮᱭᱟ ᱨᱳᱜᱽ ᱟᱡᱟᱨ ᱠᱚ ᱦᱚᱲᱢᱚ ᱨᱮ
ᱦᱮᱸ
ᱚᱱᱟ ᱞᱟᱹᱜᱤᱫ ᱛᱮᱫᱚ ᱚᱱᱠᱟᱜᱮ, ᱡᱟᱦᱟᱸ ᱟᱹᱛᱳ ᱠᱚᱨᱮᱱ ᱢᱮᱱᱟᱜ ᱟᱠᱟᱫ ᱠᱚᱣᱟ ᱯᱟᱹᱠᱷᱩᱲᱤᱭᱟᱹ ᱠᱚ ᱩᱱᱠᱩ ᱠᱚᱣᱟᱜ ᱨᱟᱱ ᱢᱩᱨᱜᱟᱹᱱ ᱟᱛᱮᱫ ᱜᱮ, ᱡᱚᱢ ᱵᱟᱲᱟ ᱠᱟᱛᱮᱫ ᱠᱚ ᱵᱮᱥ ᱵᱟᱲᱟᱜ ᱜᱮᱭᱟ ᱟᱨ ᱚᱱᱟ ᱠᱷᱚᱱ ᱡᱟᱹᱥᱛᱤ ᱞᱮᱱᱠᱷᱟᱱ ᱫᱚ ᱥᱮᱱᱚᱜ ᱜᱮᱭᱟ ᱠᱚ ᱦᱳᱢᱤᱭᱳᱯᱮᱛᱷᱤ ᱰᱟᱠᱛᱟᱨ ᱴᱷᱮᱱ ᱾
ᱟᱪᱪᱷᱟ
ᱥᱮ ᱚᱱᱟ ᱦᱚᱸᱠᱚ ᱵᱷᱟᱹᱵᱤᱭᱟ ᱡᱮᱼᱚᱱᱟ ᱦᱟᱱᱟ ᱠᱷᱚᱱ ᱫᱚ ᱱᱚᱣᱟ ᱨᱟᱱ ᱜᱮ ᱟᱹᱰᱤ ᱱᱟᱯ ᱯᱟᱭ ᱠᱟᱡᱟ ᱦᱚᱲᱢᱚ ᱞᱟᱹᱜᱤᱫ ᱛᱮᱫᱚ
ᱚ ᱢᱟᱱᱮ ᱪᱮᱫ ᱵᱤᱱ ᱞᱟᱹᱭ ᱠᱮᱫᱟ ᱦᱳᱢᱤᱭᱳᱯᱟᱛᱤᱠ ᱠᱷᱚᱱᱟᱜ, ᱮᱞᱳᱯᱟᱛᱷᱤᱠ ᱜᱮ ᱠᱟᱹᱴᱤᱡ ᱵᱮᱥᱤ ᱠᱚ ᱵᱮᱵᱚᱦᱟᱨ ᱜᱮᱭᱟ ᱟᱨ ᱪᱮᱫ?
ᱵᱟᱝ-ᱟ ᱜᱚᱢᱠᱮ ᱮᱞᱳᱯᱮᱛᱷᱤ ᱠᱷᱚᱱᱟᱜ ᱦᱳᱢᱤᱭᱳᱯᱮᱛᱷᱤ ᱡᱟᱹᱥᱛᱤ ᱠᱚ ᱵᱮᱵᱚᱦᱟᱨ ᱜᱮᱭᱟ?
ᱟᱪᱪᱷᱟ ᱟᱪᱪᱷᱟ ᱟᱹᱞᱤᱧᱟᱜ ᱵᱷᱚ ᱢᱟᱱᱮ ᱟᱸᱡᱚᱢ ᱛᱟᱞᱮ ᱵᱷᱩᱞ ᱟᱠᱟᱱᱟ ᱾
ᱦᱳᱭ ᱦᱩᱭᱩᱜᱼᱟ ᱚᱱᱠᱟ ᱫᱚ ᱠᱟᱹᱴᱤᱡ ᱦᱳᱭᱛᱚ
ᱚ
ᱟᱫᱚ ᱛᱟᱦᱚᱞᱮ ᱟᱹᱵᱤᱱ ᱵᱤᱱ ᱡᱚᱢ ᱟᱠᱟᱜᱼᱟ ᱵᱟᱱᱟᱨ ᱞᱮᱠᱟᱱᱟᱜ ᱨᱟᱱ ᱜᱮ ᱛᱚ, ᱚᱱᱟᱠᱤᱱ ᱢᱩᱫᱽ ᱨᱮᱫᱚ ᱚᱠᱟᱴᱟᱜ ᱦᱚᱲᱢᱚ ᱞᱟᱹᱜᱤᱫ ᱫᱚ ᱱᱟᱯᱟᱭ ᱜᱮᱭᱟ ᱵᱮᱱ ᱵᱷᱟᱹᱵᱤᱭᱟ?
ᱚ ᱢᱟᱱᱮ ᱚᱱᱠᱟ ᱫᱤᱠ ᱫᱤᱭᱮ ᱡᱟᱦᱟᱸ ᱵᱤᱱ ᱞᱟᱹᱭ ᱠᱮᱜᱼᱟ ᱥᱮ ᱠᱩᱠᱞᱤ ᱛᱮᱱᱟᱜ ᱵᱤᱱ ᱫᱚᱦᱚ ᱠᱮᱜ-ᱟ ᱟᱹᱞᱤᱧ ᱴᱷᱮᱱ? ᱛᱚ ᱚᱱᱟ ᱦᱤᱥᱟᱹᱵ ᱛᱮᱫᱚ ᱮᱸ ᱧᱮᱞ ᱞᱮᱠᱷᱟᱱ ᱡᱩ ᱫᱤ ᱨᱳᱜᱽ ᱟᱡᱟᱨ ᱡᱩᱫᱤ ᱞᱚᱜᱚᱱ ᱵᱤᱱ ᱥᱟᱨᱟᱣᱟ ᱥᱮᱵᱤᱱ ᱪᱟᱭᱟ ᱡᱮ ᱞᱚᱜᱚᱱ ᱥᱟᱺᱦᱤᱡ ᱵᱮᱥᱚᱜᱼᱟ? ᱚᱱᱟ ᱚᱱᱠᱟ ᱞᱮᱠᱟ ᱛᱮᱫᱚ ᱮᱞᱳᱯᱮᱛᱷᱤᱠ ᱡᱟᱦᱟᱸ ᱨᱟᱱ ᱚᱱᱟᱜᱮ ᱡᱚᱢ ᱫᱚ ᱵᱷᱟᱹᱜᱤᱭᱟ ᱟᱨ ᱡᱟᱦᱟᱸ ᱦᱳᱢᱤᱭᱳᱯᱮᱛᱷᱤ ᱵᱚᱱ ᱞᱟᱹᱭᱟᱜ ᱠᱟᱱᱟ ᱚᱱᱟ ᱡᱟᱦᱟᱸ ᱨᱟᱱ ᱚᱱᱟ ᱨᱟᱱ ᱫᱚ ᱟᱹᱰᱤ ᱠᱟᱹᱴᱤᱡ ᱫᱮᱨᱤᱛᱮ ᱠᱟᱹᱢᱤᱭᱟ ᱠᱤᱱᱛᱩ ᱟᱵᱚᱣᱟᱜ ᱦᱚᱲᱢᱚ ᱫᱚ ᱟᱹᱰᱤ ᱵᱮᱥᱜᱮ ᱫᱚᱦᱚᱭᱟ ᱦᱮᱸᱥᱮ ᱟᱨ ᱱᱚᱣᱟ ᱮᱞᱳᱯᱛᱷᱤᱠ ᱫᱚ ᱠᱟᱹᱴᱤᱡ ᱥᱚᱨᱤᱨ ᱴᱟᱜ ᱟᱵᱚᱣᱟᱜ ᱟᱹᱰᱤ ᱟᱹᱰᱤ ᱚᱝᱥᱚ ᱠᱷᱚᱛᱤᱭ ᱜᱮᱭᱟ ᱾ ᱡᱩᱫᱤᱭᱟᱹ ᱵᱟ ᱞᱚᱜᱚᱱ ᱞᱚᱜᱚᱱ ᱟᱵᱚᱣᱟᱜ ᱨᱳᱜᱽ ᱵᱤᱫᱷᱤ ᱠᱚ ᱥᱟᱨᱟᱣ ᱢᱟᱱᱮ ᱚᱱᱠᱟ ᱥᱩᱥᱛᱷᱚ ᱤᱫᱤᱭᱟᱭ ᱾ ᱠᱤᱱᱛᱩ ᱱᱚᱣᱟ ᱫᱚ ᱵᱟᱝ ᱱᱮᱵᱷᱨᱚᱢ ᱴᱟᱜ ᱫᱚ ᱤᱭᱩᱥ ᱵᱟᱭ ᱜᱮ ᱵᱷᱟᱹᱜᱤ ᱠᱟᱱᱟ? ᱢᱟᱱᱮ ᱦᱤᱥᱟᱹᱵ ᱢᱚᱛᱚ ᱫᱚ ᱟᱵᱚ ᱦᱚᱲᱢᱚ ᱞᱟᱹᱜᱤᱫ ᱡᱩᱫᱤ ᱡᱩᱫᱤ ᱨᱟᱱ ᱡᱚᱢ ᱦᱩᱭᱩᱜᱼᱟ ᱦᱮᱸᱥᱮ ᱛᱟᱦᱚᱞᱮ ᱦᱳᱢᱤᱭᱳᱯᱮᱛᱷᱤᱠ ᱜᱮ ᱟᱹᱰᱤ ᱵᱮᱥ ᱜᱮᱭᱟ ᱾ ᱟᱹᱞᱤᱧᱟᱜ ᱦᱤᱥᱟᱹᱵᱽ ᱛᱮ ᱞᱟᱹᱭ ᱮᱫᱟᱭ ᱵᱟ ᱟᱹᱞᱤᱧ ᱵᱮᱵᱚᱦᱟᱨ ᱵᱟᱞᱟ ᱠᱟᱜ-ᱟ ᱞᱤᱧ ᱛᱚ ᱟᱫᱚ ᱚᱱᱠᱟ ᱜᱮ ᱞᱟᱹᱭ ᱠᱮᱫᱟᱞᱤᱧ ᱟᱫᱚ ᱩᱱᱟᱹᱜ ᱴᱟᱜ ᱫᱚ ᱛᱤᱱᱟᱹᱜᱴᱟᱜ ᱥᱟᱹᱨᱤ ᱞᱤᱧ ᱞᱟᱹᱭ ᱮᱫᱟ, ᱥᱮ ᱠᱷᱟᱹᱞᱤ ᱞᱤᱧ ᱞᱟᱹᱭ ᱮᱫᱟ ᱾ ᱡᱩᱫᱤ ᱟᱵᱤᱱ ᱵᱤᱱ ᱵᱮᱵᱚᱦᱟᱨ ᱠᱟᱜ-ᱟ ᱛᱟᱦᱚᱞᱮ ᱵᱟᱲᱟᱭ ᱜᱮᱭᱟᱵᱤᱱ ᱯᱟᱞᱮᱫ ᱾
ᱦᱳᱭ ᱜᱚᱝᱠᱮ ᱵᱟᱲᱟᱭ ᱫᱚ ᱢᱮᱱᱟᱜ ᱜᱮᱭᱟ ᱾ ᱥᱮ ᱟᱞᱮ ᱱᱚᱣᱟ ᱠᱚᱨᱮ ᱫᱚ ᱦᱳᱢᱤᱭᱳᱯᱮᱛᱷᱤ ᱫᱚ ᱚᱱᱟ ᱫᱤᱥᱟᱹ ᱠᱟᱛᱮ ᱜᱮ ᱠᱚ ᱵᱮᱵᱚᱦᱟᱨ ᱛᱟᱦᱮᱱᱟ ᱾ ᱡᱮ ᱵᱟᱝᱢᱟ ᱡᱟᱦᱟᱱᱟᱜ ᱟᱡᱟᱨ ᱠᱚ ᱦᱩᱭᱩᱜ ᱥᱮ ᱡᱟᱦᱟᱸ ᱞᱮᱠᱟᱱᱟᱜ ᱟᱡᱟᱨ ᱜᱮ ᱚᱱᱟ ᱫᱚ ᱫᱷᱤᱨᱮ ᱫᱷᱤᱨᱮᱛᱮ ᱪᱟᱵᱟᱭᱟᱭ ᱢᱮᱱᱠᱷᱟᱱ ᱚᱱᱟ ᱫᱚ ᱢᱚᱱᱮᱦᱚᱭ ᱪᱮᱫ ᱵᱷᱤᱛ ᱛᱤᱨ ᱠᱷᱚᱱᱟᱜ ᱜᱮ ᱮᱠᱮᱵᱟᱨᱮ ᱪᱟᱵᱟ ᱜᱚᱫ ᱠᱟᱜ-ᱟᱭ ᱡᱮ ᱚᱱᱟ ᱡᱟᱦᱟᱸ ᱢᱤᱫᱴᱮᱱ ᱨᱳᱜᱽ ᱦᱩᱭ ᱟᱠᱟᱱᱟ ᱚᱱᱟ ᱫᱚ ᱛᱟᱭᱚᱢᱛᱮ ᱥᱟᱨᱟᱜ-ᱟ ᱮᱸᱰᱮᱠᱷᱟᱱ ᱯᱩᱨᱟᱹᱴᱟᱜ ᱥᱟᱨᱟᱣ ᱩᱛᱟᱹᱨᱚᱜ-ᱟ ᱾ ᱟᱫᱚ ᱚᱱᱟ ᱤᱫᱤ ᱠᱟᱛᱮ ᱛᱟᱭᱚᱢ ᱫᱟᱨᱟᱢ ᱫᱚ ᱵᱟᱝ ᱦᱩᱭᱩᱜ ᱜᱮᱭᱟ ᱚᱱᱟ ᱠᱚ ᱞᱮᱠᱟ ᱫᱚ ᱾
ᱦᱮᱸ ᱦᱩᱸ ᱾
ᱦᱚᱭ ᱛᱟᱦᱚᱞᱮ ᱜᱚᱝᱠᱮ ᱟᱯᱮ ᱥᱮᱱ ᱠᱚᱣᱟᱜ ᱡᱟᱦᱟᱸ ᱨᱟᱱ ᱢᱩᱨᱜᱟᱹᱱ ᱠᱚᱨᱮᱱᱟᱜ ᱠᱟᱛᱷᱟ ᱠᱚ ᱤᱫᱤ ᱠᱟᱛᱮ ᱟᱹᱰᱤ ᱱᱟᱯᱟᱭ ᱠᱟᱛᱮ ᱵᱤᱥᱛᱟᱨ ᱠᱟᱛᱮᱢ ᱞᱟᱹᱭ ᱟᱹᱫᱤᱧᱟ᱾ ᱟᱹᱰᱤ ᱢᱚᱡᱽ ᱜᱤᱧ ᱵᱩᱡᱷᱟᱹᱣ ᱠᱮᱫ-ᱟ ᱥᱮ ᱵᱟᱲᱟᱭ ᱧᱟᱢ ᱠᱮᱫ ᱜᱤᱧ ᱟᱹᱰᱤ ᱜᱟᱱ ᱡᱤᱱᱤᱥ ᱜᱮ᱾
ᱦᱮᱸ ᱾
ᱟᱫᱚ ᱚᱠᱛᱚ ᱠᱚᱦᱚᱸ ᱜᱚᱝᱠᱮ ᱛᱟᱦᱚᱞᱮ ᱦᱩᱭᱮᱱ ᱜᱮᱭᱟ᱾
ᱴᱷᱤᱠ ᱜᱮᱭᱟ ᱦᱮᱸ ᱚᱱᱠᱟ ᱜᱮᱛᱚ ᱛᱟᱦᱚᱞᱮ᱾ ᱯᱚᱨᱮ ᱱᱚᱝᱠᱟ ᱥᱚᱢᱚᱭ ᱧᱟᱢ ᱞᱮᱠᱷᱟᱱ ᱱᱚᱝᱠᱟ ᱜᱟᱯᱟᱞᱢᱟᱨᱟᱣ ᱦᱩᱭᱩᱜ-ᱟ ᱦᱮᱸ ᱥᱮ ᱵᱟᱝ᱾ ᱛᱟᱦᱞᱮ ᱴᱷᱤᱠ ᱜᱮᱭᱟ ᱛᱟᱦᱚᱞᱮ ᱡᱚᱦᱟᱨ ᱜᱮ ᱛᱟᱦᱚᱞᱮ ᱫᱚᱦᱚ ᱠᱮᱫᱟᱞᱤᱧ ᱦᱮᱸ ᱥᱮ ᱾
ᱦᱳᱭ ᱢᱟ ᱜᱚᱢᱠᱮ ᱡᱚᱦᱟᱨ ᱜᱮ᱾